ᱦᱟᱞᱳ ᱟᱡᱚᱢᱚᱜ ᱠᱟᱱᱟ ᱨᱚᱲ? ᱦᱩᱸ ᱦᱩᱸ ᱛᱟᱦᱚᱞᱮ ᱪᱮᱫ ᱮᱢ ᱪᱤᱠᱟᱹᱭ ᱫᱚ ᱵᱟᱭᱟ?
ᱪᱮᱫ ᱦᱚᱸᱵᱟᱝ ᱦᱚᱜᱚᱭ ᱱᱚᱱᱛᱮ ᱨᱮ ᱱᱟᱥᱮᱱᱟᱜ ᱛᱤᱸᱜᱳ ᱵᱟᱲᱟ ᱦᱳᱭ ᱠᱟᱱᱟ ᱦᱟ ᱦᱚᱱᱛᱮ ᱨᱮ ᱵᱟᱭᱨᱮ ᱥᱮᱫ ᱦᱚᱭ ᱠᱚ ᱡᱚᱢ ᱦᱩᱭᱩᱜ ᱠᱟᱱᱟ ᱟᱹᱰᱤ ᱵᱟ ᱛᱟᱨᱮ ᱦᱚᱭ ᱫᱟᱛᱚ ᱟᱨ ᱨᱩᱢ ᱨᱮᱫᱚ ᱦᱟᱸᱜ ᱚᱱᱟ ᱯᱷᱮᱱ ᱦᱟᱣᱟ ᱫᱚ ᱦᱟᱸᱜ ᱩᱱᱟᱹᱜ ᱟᱪᱪᱷᱟ ᱫᱚ ᱵᱟᱝ ᱟᱨ ᱜᱚᱨᱚᱢ ᱦᱚᱸ ᱜᱚᱨᱚᱢ ᱧᱚᱹᱜ ᱠᱟᱱᱟ᱾ ᱟᱨ ᱟᱨᱚ ᱛᱮᱦᱤᱧ ᱜᱟᱯᱟ ᱫᱚ ᱱᱚᱛᱮ ᱫᱚ ᱢᱟᱱᱮ ᱩᱱᱠᱩ ᱥᱤᱠᱲᱤᱡ ᱦᱟᱸᱜ ᱫᱚᱢᱮ ᱠᱚ ᱞᱟᱜᱟᱹᱜ ᱢᱟᱱᱮ ᱥᱤᱠᱲᱤᱡ ᱫᱚᱢᱮ ᱥᱤᱠᱲᱤᱡ ᱠᱚ ᱞᱟᱜᱟᱜ ᱠᱟᱱᱟ ᱛᱟᱦᱚᱞᱮ ᱡᱟᱹᱯᱤᱫ ᱦᱚ ᱚᱱᱮ ᱚᱱᱟ ᱢᱚᱥᱟᱨᱤ ᱟᱛᱮ ᱟᱨ ᱢᱚᱥᱟᱨᱤ ᱢᱤᱫ ᱫᱷᱟᱣ ᱮᱢ ᱴᱟᱸᱜᱟᱣ ᱞᱮᱠᱷᱟᱡ ᱫᱚ ᱦᱟᱸᱜ ᱚᱱᱟ ᱦᱚᱹᱭ ᱯᱷᱮᱱ ᱦᱚᱹᱭ ᱫᱚ ᱦᱟᱸᱜ ᱵᱟᱝ ᱧᱟᱢᱚᱜ ᱠᱟᱱᱟ ᱚᱱᱟᱛᱮ ᱡᱟᱹᱯᱤᱫ ᱠᱚ ᱴᱩ ᱥᱚᱢᱳᱥᱟ ᱦᱩᱭᱩᱜ ᱠᱟᱱᱟ, ᱟᱯᱮ ᱚᱱᱛᱮ ᱪᱤᱠ ᱞᱮᱠᱟ ᱢᱮᱱᱟᱜ ᱠᱚᱣᱟ ᱥᱤᱠᱲᱤᱡ ᱠᱚ?
ᱥᱤᱠᱲᱤᱡ ᱫᱚ ᱢᱮᱱᱟᱜ ᱠᱚᱣᱟ ᱢᱟᱱᱮ ᱤᱧ ᱮᱢᱚᱱ ᱵᱩᱡᱷᱟᱹᱜ ᱠᱟᱱᱟ ᱚᱱᱟ ᱫᱚ ᱪᱮᱹᱛ ᱵᱟᱹᱭᱥᱟᱹᱠᱷ ᱫᱤᱱ ᱞᱮᱠᱟ ᱢᱟᱱᱮ ᱵᱟᱹᱭᱥᱟᱹᱠᱷ ᱵᱚᱸᱜᱟ ᱥᱮ ᱦᱚᱭᱛᱳ ᱚᱱᱟ ᱢᱟᱜᱽ ᱵᱚᱞᱚᱱ ᱵᱚᱞᱚᱱ ᱞᱮᱠᱟ ᱵᱩᱡᱩᱜ ᱠᱟᱱᱟ ᱢᱟᱱᱮ ᱢᱟᱜᱽ ᱠᱚ ᱫᱚ ᱱᱚᱝᱠᱟ ᱢᱮ ᱮᱠᱴᱩ ᱪᱮᱫ ᱞᱮᱠᱟ ᱨᱮᱭᱟᱲ ᱨᱮᱭᱟᱲ ᱧᱚᱹᱜ ᱜᱚᱨᱚᱢ ᱜᱚᱨᱚᱢ ᱧᱚᱹᱜ ᱦᱮᱸ᱾ ᱮᱢᱚᱱ ᱥᱤ ᱫᱤᱱᱚᱹᱢᱟᱱᱟ ᱥᱤᱛᱩᱝ ᱮᱢᱚᱱ ᱥᱤᱛᱩᱝ ᱥᱤᱛᱩᱝ ᱦᱮᱸ ᱢᱟᱡᱷᱮ ᱢᱟᱡᱷᱮ ᱫᱚ᱾ ᱟᱨᱚ ᱫᱟᱜ ᱜᱚᱜᱼᱟ᱾ ᱟᱨ ᱱᱤᱛᱚᱜ ᱱᱤᱛᱚᱜ ᱧᱤᱫᱟᱹ ᱦᱚᱸ ᱱᱚᱝᱠᱟᱜ ᱜᱮ᱾
ᱦᱮᱸ
ᱰᱤ ᱢᱟᱱᱮ ᱫᱚᱢᱮᱢ ᱥᱤᱠᱲᱤᱡ ᱩᱱᱠᱩ ᱥᱤᱠᱲᱤᱡ ᱠᱚᱦᱚᱸ,
ᱦᱮᱸ ᱱᱚᱛᱮ ᱫᱚ ᱱᱚᱛᱮ ᱫᱚ ᱟᱞᱮ ᱱᱚᱛᱮ ᱫᱚ ᱢᱟᱱᱮ ᱥᱤᱠᱲᱤᱡ ᱫᱚ ᱦᱚᱸ ᱟᱹᱰᱤ ᱞᱟᱴᱩ ᱞᱟᱴᱩ, ᱮᱠᱫᱚᱢ ᱢᱤᱫ ᱫᱷᱟᱣ ᱜᱮᱨ ᱞᱮᱢ ᱠᱷᱟᱱ ᱚᱸᱰᱮ ᱜᱮ ᱮᱠ ᱫᱚᱢ ᱰᱩᱦᱟᱹᱜᱚᱜ ᱠᱟᱛᱟᱢᱟ,
ᱦᱮᱸ
ᱟᱨ ᱵᱟᱵᱟ ᱟᱛᱚ ᱫᱚᱢᱮ ᱢᱟᱱᱮ ᱡᱟᱹᱯᱤᱫ ᱫᱚ ᱴᱷᱤᱠ ᱴᱷᱟᱠ ᱫᱚ ᱦᱟᱸᱜ ᱡᱟᱹᱯᱤᱫ ᱫᱚ ᱵᱟᱝ ᱦᱩᱭᱩᱜᱼᱟ᱾
ᱦᱮᱸ ᱦᱮᱸ ᱟᱨ ᱩᱱᱠᱩ ᱦᱚᱸ ᱥᱤᱠᱲᱤᱡ ᱦᱚᱸ ᱟᱵᱚ ᱠᱚᱦᱚᱸᱵᱷᱚᱨᱥᱟ ᱜᱮ, ᱢᱟᱭᱟᱝ ᱵᱟᱠᱚ ᱧᱩ ᱞᱮᱠᱷᱟᱡ ᱦᱩᱸ ᱦᱩᱸ ᱵᱟᱠᱷᱟᱱ ᱵᱟᱹᱱᱩᱜ ᱛᱟᱠᱚᱣᱟ ᱵᱟᱠᱷᱟᱱ ᱠᱚ ᱢᱤᱫ ᱫᱤᱱ ᱵᱟᱨ ᱫᱤᱱ ᱪᱮᱫ, ᱥᱟᱨᱤᱧ ᱚᱱᱟᱜᱤᱧ ᱵᱷᱟᱹᱵᱤᱭᱟ ᱥᱤᱠᱲᱤᱡ ᱟᱫᱚ ᱵᱟᱨᱯᱮ ᱫᱤᱱ ᱯᱮ ᱵᱟᱧᱪᱟᱜᱼᱟ᱾ ᱦᱮᱸ ᱟᱨ ᱚᱱᱟ ᱞᱟᱹᱜᱤᱫ ᱦᱚᱸ ᱦᱚᱲ ᱢᱟᱭᱟ ᱢᱮᱢ ᱰᱤᱥᱴᱟᱵᱽ ᱵᱟᱲᱟ ᱠᱚ᱾ ᱚᱱᱟ ᱦᱮᱸᱡᱟᱯᱤᱫ ᱰᱤᱥᱴᱟᱵ ᱤᱥᱠᱩᱞ ᱠᱚ ᱪᱟᱞᱟᱣ ᱵᱟᱲᱟ ᱞᱮᱱᱠᱷᱟᱱ ᱠᱚ ᱥᱮᱲᱟ ᱵᱟᱲᱟ,
ᱦᱮᱸ ᱟᱫᱚ ᱦᱮᱸ ᱚᱱᱠᱟ ᱤᱭᱟᱹ ᱫᱚ ᱵᱟᱹᱱᱩᱜ ᱛᱟᱠᱚᱣᱟ ᱛᱚ ᱤᱥᱠᱩᱞ ᱵᱮᱵᱚᱥᱛᱷᱟ ᱠᱚ᱾ ᱱᱩᱠᱩ ᱛᱚ ᱵᱮᱥᱤ ᱫᱤᱱ ᱫᱚ ᱵᱟᱨᱯᱮ ᱫᱤᱱ ᱨᱮᱱ ᱯᱮᱲᱟ ᱛᱚ ᱦᱚᱸᱜᱼᱚᱭ ᱦᱚᱸᱜᱼ ᱚᱱᱟ ᱫᱟᱜ, ᱱᱟᱥᱮᱱᱟᱜ ᱫᱟᱜ ᱞᱮᱠᱷᱟᱡ ᱜᱮ ᱚᱱᱮ ᱠᱚ ᱡᱟᱱᱟᱢ ᱮᱱ ᱜᱮ, ᱟᱨ ᱛᱟᱨᱯᱚᱨᱮ ᱟᱫᱚ ᱢᱟᱱᱮ ᱠᱚ ᱚᱱᱮ ᱤᱭᱟᱹ ᱞᱮᱠᱟ ᱠᱚ ᱤᱭᱟᱹᱭᱮᱱ,
ᱦᱩᱸ
ᱟᱨ ᱱᱚᱸᱰᱮᱱᱟᱜ ᱟᱞᱮ ᱱᱚᱼᱼ ᱫᱚ ᱦᱟᱸᱜ ᱚᱱᱟ ᱡᱟᱦᱟᱸ ᱯᱷᱮᱱ ᱢᱮᱱᱟᱜᱼᱟ ᱚᱱᱟ ᱦᱚᱸ ᱵᱟᱹᱭ ᱵᱟᱹᱭ ᱟᱹᱪᱩᱨᱚᱜᱼᱟ ᱛᱟᱦᱚᱞᱮ ᱟᱨᱟᱢ ᱥᱮ ᱥᱤᱠᱲᱤᱡ ᱠᱚ ᱦᱚᱸ ᱠᱚ ᱩᱰᱷᱟᱹᱣ ᱵᱟᱲᱟᱭᱟ᱾ ᱟᱨ ᱞᱟ ᱞᱟᱹᱴᱩ ᱧᱚᱜ ᱚᱱᱠᱟ ᱡᱳᱨ ᱧᱚᱜ ᱟᱹᱪᱩᱨᱚᱜ ᱠᱷᱟᱱ ᱫᱚ ᱢᱟᱱᱮ ᱵᱟᱠᱚ ᱩᱰᱟᱹᱣ ᱫᱟᱲᱮᱭᱟᱜᱼᱟ᱾
ᱦᱮᱸ ᱦᱮᱸ ᱱᱚᱶᱟ ᱦᱚᱲᱢᱚ ᱴᱷᱮᱡ ᱫᱚ ᱵᱟᱭ ᱴᱷᱮᱥᱟᱜᱼᱟ᱾
ᱦᱮᱸ ᱦᱮᱸ ᱟᱨ ᱡᱳᱨ ᱧᱚᱜ, ᱡᱟᱦᱟᱸ ᱚᱱᱟ ᱨᱮᱫᱚ ᱥᱟᱵ ᱠᱟᱜ ᱢᱮ ᱟᱭᱟᱜ ᱩᱱᱟᱹᱜ ᱜᱟᱱ ᱫᱟᱲᱮ ᱵᱟᱹᱱᱩᱜ ᱛᱟᱭ ᱯᱷᱮᱱ ᱦᱟᱣᱟ ᱛᱮᱜᱮ, ᱜᱷᱩᱨᱞᱟᱹᱣ ᱠᱮᱫᱮ ᱜᱮ ᱟᱫᱚ ᱵᱟᱹᱭ ᱵᱟᱹᱭᱛᱮ ᱟᱹᱪᱩᱨᱚᱜ ᱛᱮ ᱩᱱᱤ ᱦᱚᱸ ᱟᱨᱟᱢ ᱥᱮ ᱩᱰᱟᱹᱣ ᱵᱟᱲᱟᱭᱟ᱾
ᱥᱚᱦᱮ ᱩᱰᱟᱹᱣ ᱵᱟᱲᱟᱭᱟ ᱢᱚᱱ ᱠᱩᱥᱤ ᱦᱮᱸ, ᱟᱨ ᱛᱟᱦᱚᱞᱮ ᱥᱤᱠᱲᱤᱡ ᱠᱚᱜᱮ ᱟᱫᱚ ᱵᱟᱠᱤ ᱵᱟᱠᱤ ᱠᱚᱫᱚ ᱚᱱᱠᱟ ᱫᱚ ᱟᱫᱚ ᱴᱷᱤᱠ ᱜᱮᱭᱟ ᱠᱚ ᱵᱟᱝᱠᱚ ᱰᱤᱥᱴᱟᱵ ᱵᱟᱲᱟ ᱱᱤᱜᱼᱟ ᱡᱟᱹᱯᱤᱫ ᱨᱮᱫᱚ᱾
ᱚᱱᱠᱟ ᱫᱟᱫᱚ ᱟᱫᱚ ᱵᱟᱹᱱᱩᱜ ᱠᱚᱣᱟ ᱟᱫᱚ, ᱟᱨ ᱱᱚᱛᱮ ᱟᱨᱦᱚᱸ ᱛᱤᱦᱤᱧ ᱜᱟᱯᱟ ᱫᱚ ᱚᱱᱟ ᱵᱟᱭᱨᱮ᱾ ᱠᱚᱨᱮ ᱦᱚᱸ ᱢᱟᱱᱮ ᱤᱭᱟᱹ ᱟᱛᱮ ᱫᱚ ᱦᱟᱸᱜ ᱨᱩᱢ ᱨᱮ ᱡᱮ ᱜᱚᱨᱚᱢᱟ ᱛᱟᱦᱚᱞᱮ ᱵᱟᱭᱨᱮ ᱠᱚᱨᱮ ᱦᱚᱸ ᱵᱟᱢ ᱜᱤᱛᱤᱡ ᱫᱟᱲᱮᱭᱟᱜᱼᱟ ᱵᱤᱧ ᱠᱤᱫᱤᱧ ᱠᱚᱦᱟᱸᱜ ᱱᱚᱛᱮ ᱫᱚ ᱛᱤᱦᱤᱧ ᱜᱟᱯᱟ᱾ ᱠᱚᱦᱟᱸᱜ ᱫᱚᱢᱮ ᱠᱚ ᱧᱟᱯᱟᱢ ᱠᱟᱱᱟ᱾ ᱟᱫᱚ ᱱᱩᱠᱩ ᱜᱟᱱᱰᱮᱛ ᱠᱚᱫᱚ ᱦᱟᱸᱜ ᱥᱟᱵ ᱠᱟᱜ ᱢᱮ ᱟᱵᱚ ᱚᱲᱟᱜ ᱫᱷᱟᱨᱮ ᱯᱟᱥᱮ ᱠᱚᱨᱮᱱ ᱵᱤᱧ ᱠᱟᱱᱟ ᱠᱚ ᱛᱚ, ᱟᱫᱚ ᱦᱟᱸᱜ ᱚᱲᱟᱜ ᱫᱷᱟᱨᱮ ᱯᱟᱥᱮ ᱥᱚᱵ ᱥᱚᱢᱚᱭ ᱠᱚ ᱵᱚᱞᱚ ᱵᱟᱲᱟ ᱛᱮ ᱛᱟᱦᱚᱞᱮ ᱛᱤᱱ ᱠᱚᱨᱮ ᱦᱟᱸᱜ ᱦᱮᱡ ᱠᱟᱛᱮ ᱛᱤᱱ ᱠᱚᱨᱮ ᱦᱟᱸᱜ ᱮ ᱜᱮᱨ ᱜᱚᱫ ᱢᱮᱭᱟ ᱟᱫᱚ ᱱᱩᱠᱩᱣᱟᱜ ᱜᱮᱨ ᱛᱚ ᱵᱟᱝ ᱵᱩᱡᱩᱜᱼᱟ ᱱᱩᱠᱩ ᱦᱟᱱᱠᱩ ᱮᱴᱟᱜ ᱮᱴᱟᱜ ᱠᱚ ᱞᱮᱠᱟ ᱫᱚ᱾ ᱛᱤᱱ ᱠᱚᱨᱮ ᱦᱮᱡ ᱠᱟᱛᱮ ᱦᱟᱸᱜ ᱮ ᱜᱮᱨ ᱢᱮᱭᱟ ᱚᱱᱟ ᱫᱚ ᱵᱟᱢ ᱵᱩᱡᱽ ᱫᱟᱲᱮᱭᱟᱜ ᱜᱮ ᱟᱫᱚ ᱛᱟᱨᱯᱚᱨᱮ ᱦᱟᱸᱜ ᱟᱫᱚ ᱵᱤᱯᱚᱫ ᱨᱮᱢ ᱯᱟᱲᱟᱣᱮᱱ ᱜᱮ ᱟᱫᱚ ᱚᱱᱟ ᱠᱚ ᱵᱤᱧ ᱛᱤᱧ ᱵᱚᱛᱚᱨ ᱛᱮᱜᱮ ᱟᱫᱚ ᱚᱱᱮ ᱜᱤᱛᱤᱡ ᱵᱟᱲᱟ ᱫᱚ ᱚᱱᱟ ᱢᱟᱱᱮ, ᱨᱩᱢ ᱵᱷᱤᱛᱤᱨ ᱨᱮᱜᱮ ᱟᱨ ᱮᱢᱱᱤ ᱛᱮᱢᱱᱤ ᱫᱤᱱ ᱫᱚ ᱢᱤᱫᱵᱟᱨ ᱫᱷᱟᱣ ᱫᱚ ᱚᱱᱟ ᱵᱟᱭᱨᱮ ᱠᱚᱨᱮ ᱦᱚᱸ ᱚᱱᱟ ᱛᱚᱠᱛᱟ ᱠᱚ᱾ ᱛᱩᱫ ᱵᱟᱲᱟ ᱠᱟᱛᱮ ᱜᱤᱛᱤᱡ ᱫᱚ ᱯᱟᱨᱠᱚᱢ ᱠᱚ ᱛᱩᱫ ᱵᱟᱲᱟ ᱠᱟᱛᱮ ᱜᱤᱛᱤᱡ ᱫᱚ ᱦᱩᱭᱩᱜ ᱜᱮᱭᱟ ᱛᱤᱦᱤᱧ ᱜᱟᱯᱟ ᱡᱮᱦᱮᱛᱩ ᱤᱭᱟᱹ ᱫᱤᱱ ᱥᱮ ᱵᱤᱥᱮᱥ ᱠᱚᱨᱮ ᱦᱟᱸᱜ ᱮᱠᱫᱚᱢ ᱦᱮᱸ, ᱩᱱᱠᱩ ᱠᱚᱣᱟᱜ ᱦᱚᱸ ᱮᱠᱴᱩ ᱵᱮᱥᱤ ᱧᱚᱜ ᱠᱚ ᱧᱟᱢᱚᱜ ᱛᱮ ᱮᱠᱷᱚᱱ ᱫᱚ ᱨᱩᱢ ᱨᱮᱜᱮ ᱾
ᱦᱩᱸ ᱦᱮᱸᱞᱳ ᱚᱱᱠᱟᱢ ᱞᱟᱹᱭᱮᱫ ᱠᱷᱟᱡ ᱟᱞᱮ ᱮᱱᱟᱱᱚᱜ ᱢᱤᱫᱴᱟᱝ ᱡᱟᱦᱟᱸ ᱨᱮᱞᱮ ᱛᱟᱦᱮᱱᱟ ᱥᱮ,
ᱦᱮᱸ,
ᱛᱟᱦᱚᱞᱮ ᱢᱤᱫᱴᱟᱝ ᱫᱟᱫᱟ ᱦᱚᱲ ᱚᱱᱠᱟ ᱢᱟᱱᱮ ᱫᱟᱜ ᱦᱟᱛᱟᱭ ᱦᱤᱡᱩᱜ ᱠᱟᱱ ᱛᱟᱦᱮᱸᱫ,
ᱦᱮᱸ ᱦᱮᱸ,
ᱟᱞᱤᱧ ᱦᱚᱸ ᱤᱧ ᱟᱨ ᱢᱤᱫᱴᱟᱝ ᱠᱚᱲᱟ ᱠᱚᱲᱟ ᱛᱷᱚᱲᱟ ᱫᱚ ᱚᱱᱟ ᱨᱟᱱᱱᱟ ᱚᱲᱟᱜ ᱨᱮ ᱢᱮᱱᱟᱜ ᱞᱤᱧᱟᱹ ᱦᱤᱡᱩᱜ ᱠᱟᱱ ᱛᱟᱦᱮᱸ ᱟᱫᱚ ᱱᱤᱭᱟᱹ ᱫᱚ ᱫᱚᱢᱮ ᱦᱚᱦᱚ ᱟᱹᱞᱤᱧ ᱠᱟᱱᱟ ᱟᱹᱞᱤᱧ ᱫᱚ ᱵᱟᱞᱤᱧ ᱵᱩᱡᱽ ᱠᱟᱜᱼᱟ ᱾ ᱦᱤᱡᱩᱜ ᱵᱤᱱ ᱦᱤᱡᱩᱜ ᱵᱤᱱ ᱴᱚᱪᱞᱟᱹᱭᱤᱴ ᱟᱹᱜᱩᱭ ᱵᱤᱱ ᱟᱨᱞᱤᱧ ᱧᱮᱞᱮ ᱠᱟᱱᱟᱟ ᱡᱟᱦᱟᱱᱟᱜ ᱢᱟᱱᱮ ᱯᱟᱢᱯ ᱫᱟᱜ ᱥᱮ ᱯᱟᱢᱯ ᱟᱫᱚ ᱢᱟᱱᱮ ᱟᱞᱮ ᱞᱟᱹᱭᱤᱱ ᱞᱟᱹᱭᱤᱱ ᱛᱮ ᱯᱟᱢᱯ ᱢᱮᱱᱟᱜᱼᱟ ᱚᱱᱠᱟ ᱯᱟᱢᱯ ᱢᱮᱱᱟᱜ ᱛᱟᱞᱮᱭᱟ ᱟᱫᱚ ᱚᱸᱰᱮ ᱱᱟᱞᱟ ᱢᱮᱱᱟᱜᱼᱟ ᱥᱮ, ᱚᱸᱰᱮᱧ ᱧᱮᱞᱮ ᱠᱟᱱᱟ ᱵᱟᱝ ᱜᱟᱱᱰᱮ ᱤᱡ ᱢᱤᱫᱴᱟᱝ ᱚᱱᱛᱮ ᱯᱩᱨᱟᱹᱢ ᱥᱚᱡᱟ ᱥᱚᱡᱟᱢ ᱛᱤᱡ ᱟᱠᱟᱱ ᱾
ᱚ ᱦᱮᱸ ᱚᱱᱟ ᱠᱚᱜᱮ ᱵᱚᱛᱚᱨ ᱠᱟᱱᱟ ᱮᱠᱷᱚᱱ ᱫᱚ,
ᱟᱨ ᱯᱩᱨᱟᱹ ᱟᱞᱮ ᱯᱩᱨᱟᱹ ᱡᱟᱦᱟᱸ ᱟᱞᱮ ᱨᱟᱪᱟᱭ ᱵᱚᱞᱚ ᱟᱠᱟᱱ ᱫᱚ ᱟᱫᱚ ᱩᱱᱤ ᱵᱟᱰᱟᱨᱮ
ᱟᱫᱚ ᱟᱵᱚ ᱩᱱᱠᱩ ᱠᱚᱫᱚ ᱚᱱᱟ ᱟᱵᱚᱣᱟᱜ ᱚᱱᱟ ᱢᱟᱱᱮ ᱩᱫᱽᱜᱟᱹᱨ ᱫᱟᱜ ᱛᱟᱦᱮ ᱠᱚᱸᱚᱱᱮ ᱚᱱᱚᱠᱟ ᱤᱭᱟᱹ ᱤᱭᱟᱹ ᱛᱮᱠᱚ ᱤᱭᱟᱹ ᱠᱚ ᱧᱟᱢᱟ ᱩᱱᱠᱩ ᱠᱚᱫᱚ ᱾
ᱦᱮᱸ ᱦᱮᱸ
ᱟᱫᱚ ᱯᱮ ᱜᱚᱡ
ᱦᱮᱸ ᱜᱚᱡ ᱠᱮᱫᱮᱭᱟᱞᱮ ᱜᱚᱡ ᱠᱮᱫᱮᱭᱟᱞᱮ ᱩᱱᱤ ᱫᱚ ᱟᱫᱚ ᱜᱚᱡ ᱠᱟᱛᱮ ᱫᱤᱭᱟᱞᱮ ᱜᱚᱡ ᱠᱟᱛᱮ ᱞᱮ ᱜᱤᱲᱤ ᱠᱟᱫᱮᱭᱟ ᱟᱫᱚ ᱱᱚᱣᱟ ᱫᱚ ᱚᱱᱟ ᱞᱟᱦᱟ ᱦᱚᱸ ᱧᱟᱢ ᱵᱟᱲᱟ ᱦᱩᱭ ᱠᱟᱱᱟ ᱾ ᱟᱫᱚ ᱟᱞᱮ ᱨᱟᱪᱟ ᱠᱚᱨᱮ ᱠᱚ ᱫᱟᱬᱟ ᱵᱟᱲᱟᱭ ᱜᱮᱭᱟ ᱚᱱᱟ ᱵᱟᱹᱞᱤ ᱜᱟᱫᱟ ᱦᱮᱱᱟᱜ ᱛᱟᱞᱮᱭᱟ ᱥᱩᱨ ᱨᱮ ᱵᱟᱹᱞᱤ ᱫᱷᱤᱨᱤ ᱜᱟᱫᱟ ᱾ ᱟᱞᱤᱧ ᱟᱨ ᱢᱤᱫᱴᱟᱱ ᱠᱚᱲᱟ ᱫᱚ ᱚᱱᱮ ᱪᱮᱫᱠᱟ ᱵᱚᱴᱷᱮ ᱵᱟᱭᱨᱮ ᱥᱮᱫ ᱨᱮ ᱫᱟᱠᱟ ᱡᱚᱢ ᱷᱚᱞᱤᱧ ᱫᱮᱨᱤᱭ ᱠᱟᱱ ᱛᱟᱦᱮᱸᱫ ᱛᱟᱦᱞᱮ ᱨᱟᱪᱟ ᱨᱮᱜᱮ ᱫᱟᱠᱟᱞᱮ ᱡᱚᱢᱟ ᱦᱮᱸ ᱟᱫᱚ, ᱟᱞᱮ ᱩᱱᱤ ᱫᱟᱠᱟ ᱡᱚᱢ ᱠᱟᱛᱮ ᱞᱮ ᱫᱩᱲᱩᱵ ᱟᱠᱟᱱᱟᱞᱮ ᱨᱟᱪᱟᱨᱮ ᱟᱫᱚ ᱧᱮᱞᱮ ᱠᱟᱱᱟ ᱵᱟᱵᱟᱨᱮ ᱢᱤᱫᱴᱟᱝ ᱫᱷᱤᱨᱤ ᱜᱟᱫᱟ ᱠᱷᱚᱱ ᱢᱤᱫᱴᱟᱝ ᱛᱩᱫᱩᱜ ᱠᱟᱱ ᱜᱟᱸᱰᱮ ᱠᱟᱱ ᱵᱟᱵᱟᱨᱮ,
ᱦᱮᱸ ᱟᱫᱚ ᱩᱱᱠᱩ ᱵᱤᱧ ᱦᱚᱸ ᱮᱠᱷᱚᱱ ᱫᱚ ᱢᱟᱱᱮ ᱫᱚᱢᱮ ᱠᱚ ᱥᱟᱺᱜᱮ ᱧᱚᱜ ᱠᱟᱱᱟ
ᱦᱮᱸ, ᱦᱮᱸ, ᱦᱮᱸ,
ᱟᱫᱚ ᱩᱱᱠᱩ ᱠᱚᱫᱚ ᱟᱵᱚ ᱮᱴᱟᱜ ᱮᱴᱟᱜ ᱵᱤᱧ ᱠᱚᱫᱚ ᱪᱮᱫᱞᱮᱠᱟ ᱩᱱᱠᱩ ᱠᱚᱫᱚ ᱵᱟᱹᱫᱽ ᱵᱟᱹᱭᱦᱟᱹᱲ ᱨᱮᱠᱚ ᱛᱟᱦᱮᱱᱟ ᱾
ᱦᱮᱸ ᱦᱮᱸ,
ᱟᱨ ᱱᱩᱠᱩ ᱜᱟᱰᱮᱫ ᱫᱚ ᱟᱵᱚ ᱚᱲᱟᱜ ᱥᱩᱨ ᱠᱚᱨᱮ ᱚᱱᱟ ᱯᱟᱹᱪᱨᱤ ᱚᱱᱟ ᱥᱟ ᱱᱤᱭᱟᱹ ᱥᱟᱜ ᱚᱱᱮ ᱚᱱᱟ ᱱᱩᱠᱩ ᱫᱚ ᱚᱱᱟ ᱢᱟᱱᱮ ᱟᱵᱚ ᱥᱟᱞᱟᱞᱟ ᱜᱮ ᱵᱮᱥᱤ ᱛᱟᱦᱮᱸ ᱠᱚ ᱠᱩᱥᱤᱭᱟᱜ ᱛᱮ ᱱᱩᱠᱩ ᱫᱚ ᱵᱟᱹᱫᱽ ᱵᱟᱹᱭᱦᱟᱹᱲ ᱠᱚᱨᱮ ᱫᱚ ᱧᱮᱞ ᱢᱮ ᱵᱟᱹᱫᱽ ᱵᱟᱹᱭᱦᱟᱹᱲ ᱠᱚᱨᱮ ᱫᱚ ᱜᱟᱱᱰᱮᱫ ᱵᱤᱧ ᱫᱚ ᱮᱠᱟᱞ ᱜᱮ ᱵᱟᱢ ᱧᱟᱢ ᱠᱚᱣᱟ? ᱮᱠᱫᱚᱢ ᱚᱱᱮ ᱚᱲᱟᱜ ᱫᱷᱟᱨᱮ ᱚᱲᱟᱜ ᱥᱳᱨ ᱚᱱᱮ ᱚᱱᱟ ᱠᱚᱨᱮ ᱜᱮ ᱾ ᱱᱮᱛᱟᱨ ᱫᱚ ᱩᱱᱠᱩ ᱠᱚᱣᱟᱜ ᱜᱮᱛᱚ ᱵᱚᱛᱚᱨ ᱫᱚ ᱾
ᱦᱮᱸ ᱦᱮᱸ ᱩᱱᱠᱩ ᱜᱟᱹᱰᱤ ᱠᱚᱫᱚ ᱦᱚᱲ ᱜᱷᱮᱥᱟᱣ ᱠᱟᱱᱟ ᱠᱚ ᱾ ᱠᱚᱝ ᱜᱟᱸᱰᱮ ᱠᱚᱫᱚ ᱦᱮᱸ
ᱩᱱᱠᱩ ᱠᱚᱫᱚ ᱚᱱᱮ ᱚᱱᱟᱜᱮ ᱵᱚᱛᱚᱨ ᱮᱠᱷᱚᱱ ᱫᱚ ᱦᱮᱸ ᱛᱤᱱ ᱟᱫᱚ ᱱᱩᱠᱩ ᱠᱚ ᱮᱴᱟᱜ ᱵᱤᱧ ᱞᱮᱠᱟ ᱛᱚ ᱦᱟᱸᱜ ᱮᱴᱟᱜ ᱵᱤᱧ ᱫᱚ ᱡᱟᱦᱟ ᱞᱮᱠᱟᱭ ᱛᱷᱚᱜᱟᱜ ᱞᱟᱢ ᱠᱷᱟᱢ ᱮᱢᱚ ᱵᱩᱡᱽ ᱫᱟᱲᱮᱭᱟᱜᱼᱟ ᱟᱨ ᱱᱩᱠᱩ ᱠᱚᱣᱟᱜ ᱫᱚ ᱦᱟᱸᱜ ᱵᱟᱢ ᱵᱩᱡᱽ ᱫᱟᱲᱮᱭᱟᱜᱼᱟ ᱵᱩᱡ ᱜᱮ ᱾ ᱡᱮ ᱚᱠᱚᱭ ᱪᱮᱫᱠᱟ ᱱᱟᱥᱮᱱᱟᱜ ᱥᱩᱭ ᱛᱮ ᱯᱟᱹ ᱴᱤ ᱞᱮᱠᱟ ᱛᱚ ᱟᱫᱚᱢ ᱢᱮᱱᱟ ᱪᱮᱞᱮ ᱦᱚᱭᱛᱳ ᱡᱟᱹᱱᱤᱡ ᱜᱮᱨ ᱠᱤᱫᱤᱧᱟ ᱪᱮᱞᱮ ᱢᱩᱡ ᱛᱟᱱᱟᱜ ᱥᱤᱠᱬᱤᱡ ᱛᱟᱱᱟᱜ,
ᱦᱮᱸ ᱦᱮᱸ
ᱟᱫᱚ ᱱᱮᱛᱟᱨ ᱫᱚ ᱤᱭᱟᱹ ᱠᱚᱦᱚᱸ ᱨᱟᱱ ᱢᱩᱨᱜᱟᱹᱱ ᱠᱚᱦᱚᱸ ᱵᱷᱟᱞᱮ ᱜᱮ ᱛᱳᱜ ᱟᱠᱟᱱ ᱛᱮ ᱥᱳᱢᱚᱭ ᱢᱚᱛᱚ ᱦᱚᱥᱯᱮᱴᱮᱞ ᱦᱟᱥ ᱯᱟᱛᱟᱞᱮᱢ ᱪᱟᱞᱟᱣ ᱞᱮᱱᱠᱷᱟᱱ ᱫᱚ ᱴᱷᱤᱠ ᱜᱮᱭᱟ ᱟᱫᱚ ᱚᱱᱮ ᱥᱚᱢᱚᱭ ᱢᱚᱛᱚ ᱵᱟᱢ ᱪᱟᱞᱟᱣ ᱞᱮᱱᱠᱷᱟᱱ ᱜᱮ ᱦᱟᱸᱜ ᱮᱠᱫᱚᱢ ᱡᱷᱟᱢᱮ ᱵᱤᱯᱚᱫ ᱫᱚᱦᱟᱸᱜ ᱠᱟᱱᱟ ᱟᱨ ᱜᱚᱝᱠᱮ ᱯᱟᱥᱮᱫ ᱛᱟᱦᱚᱞᱮ ᱱᱩᱠᱩ ᱱᱩᱠᱩ ᱥᱤᱭᱟᱹᱲ ᱪᱟᱸᱫᱟ ᱠᱚ ᱵᱤᱧ ᱫᱚ ᱧᱟᱢᱚᱜ ᱜᱮᱭᱟ ᱠᱚ?
ᱦᱮᱸ ᱥᱤᱭᱟᱹᱲ ᱪᱟᱸᱫᱟ ᱠᱚ ᱧᱟᱢᱚᱜ ᱜᱮᱭᱟ ᱩᱱᱠᱩ ᱥᱤᱭᱟᱹᱲ ᱪᱟᱸᱫᱟ ᱫᱚ ᱵᱤᱨ ᱠᱚ ᱩᱫ ᱦᱟᱞᱟᱝ ᱠᱚ ᱯᱩᱴᱠᱟᱹ ᱦᱟᱞᱟᱝ ᱠᱚ ᱪᱟᱞᱟᱣ ᱦᱩᱭᱩᱜ ᱜᱮᱭᱟ ᱥᱮ ᱟᱹᱰᱤ ᱟᱹᱰᱤ ᱵᱚᱛ ᱩᱚᱨᱚᱨ ᱯᱨᱚᱛᱷᱚᱢ ᱫᱚ ᱦᱟᱞᱟᱝ ᱩᱫ ᱧᱮᱞ ᱠᱟᱛᱮ ᱨᱮᱦᱚᱸ ᱦᱟᱞᱟᱝ ᱫᱚ ᱵᱟᱝ ᱵᱚᱱ ᱜᱟᱱ ᱰᱟᱝ ᱛᱮ ᱥᱚᱨᱟᱭ ᱢᱮ ᱦᱟᱱᱛᱮ ᱱᱟᱛᱮ ᱯᱟᱞᱟᱠᱚ ᱚᱪᱚᱜ ᱦᱩᱭᱩᱜᱼᱟ ᱚᱱᱠᱟᱜᱮ ᱢᱟᱱᱮ ᱚᱱᱠᱟ ᱜᱮ ᱫᱚᱢᱮ ᱠᱚ ᱜᱮᱨ ᱵᱟᱲᱟ ᱠᱮᱜ ᱠᱚᱜᱮᱭᱟ ᱦᱮᱸ ᱟᱫᱚ ᱵᱟᱝ ᱩᱱᱟᱹᱜ ᱨᱤᱥ ᱟᱛᱮᱫ ᱫᱚ ᱩᱫ ᱞᱚᱢ ᱠᱚᱫᱚ ᱵᱟᱝ ᱦᱩᱭᱩᱜᱼᱟ ᱵᱟᱝ ᱜᱟᱱᱚᱜᱼᱟ ᱵᱚᱪᱚᱱ ᱡᱚᱱᱚᱜ ᱤᱧ ᱠᱚ ᱦᱮᱸ ᱵᱟ ᱵᱟᱠᱷᱟᱡ ᱩᱱᱠᱩ ᱡᱮᱢᱚᱱ ᱢᱚᱛᱟᱢᱚᱜ
ᱞᱮᱠᱟᱛᱮ
ᱦᱮᱸ ᱧᱮᱞ ᱡᱩᱛ ᱠᱟᱛᱮᱜ ᱦᱮᱸ᱾ ᱟᱫᱚ ᱵᱟᱝ ᱩᱱᱠᱩ ᱫᱚ ᱩᱨᱩᱢ ᱵᱟᱝᱠᱚ ᱩᱨᱩᱢᱚᱜᱼᱟ ᱥᱮ ᱩᱱᱠᱩ ᱫᱚ ᱥᱟᱠᱟᱢ ᱥᱟᱶ ᱛᱮᱠᱚ ᱢᱮᱥᱟ ᱞᱮᱠᱷᱟᱱ ᱵᱟᱝ ᱩᱨᱩᱢᱚᱜᱼᱟ ᱠᱚ᱾
ᱵᱟᱝ ᱵᱟᱝ ᱮᱠᱟᱞ ᱵᱟᱢ ᱩᱨᱩᱢ ᱠᱚᱣᱟ᱾
ᱦᱩᱸ ᱵᱟᱝ
ᱟᱫᱚ ᱩᱱᱠᱩ ᱵᱤᱧ ᱦᱚᱸ ᱢᱟᱱᱮ ᱪᱤᱠᱟᱹ ᱢᱟᱱᱮ ᱫᱚᱢᱮ ᱵᱤᱥ ᱛᱟᱠᱚ ᱨᱮᱦᱚᱸ ᱢᱟᱱᱮ ᱩᱱᱠᱩ ᱫᱚ ᱮᱠᱴᱩ ᱠᱚ ᱫᱩᱫᱷᱤ ᱧᱚᱜ ᱜᱮᱭᱟ ᱠᱚ ᱢᱟᱱᱮ ᱩᱱᱟᱹᱜ ᱛᱟᱲᱟᱛᱟᱲᱤ ᱫᱚ ᱵᱟᱠᱚ ᱜᱮ ᱜᱮᱨᱟ ᱟᱫᱚ ᱚᱱᱮ ᱢᱤᱫ ᱫᱷᱟᱣ ᱜᱮᱨ ᱞᱮᱢᱠᱷᱟᱱ ᱫᱚᱦᱟᱸᱜ ᱮᱠᱫᱚᱢ ᱟᱥᱟ ᱵᱟᱹᱱᱩᱜᱼᱟ᱾ ᱟᱫᱚ ᱚᱱᱮ ᱚᱱᱮ ᱩᱱᱠᱩᱣᱟᱜ ᱫᱚ ᱚᱱᱮ ᱚᱱᱟᱜᱮ ᱢᱤᱫᱴᱟᱝ ᱟᱞᱮ ᱡᱤᱱᱤᱥ ᱢᱟᱱᱮ ᱡᱟᱦᱟᱸ ᱛᱤᱱᱟᱹᱜ ᱜᱮ ᱡᱟᱦᱟᱸ ᱞᱮᱠᱟ ᱢᱟᱱᱮ ᱩᱱᱠᱩ ᱫᱚ ᱦᱟᱸᱜ ᱢᱟᱱᱮ ᱩᱱᱟᱹᱜ ᱛᱟᱲᱟᱛᱟᱲᱤ ᱫᱚ ᱵᱟᱠᱚ ᱜᱮ ᱜᱮᱨᱟ ᱟᱹᱰᱤ ᱢᱟᱱᱮ ᱥᱚ ᱥᱚᱡᱟᱠᱚ ᱥᱟᱰᱮᱭᱟ ᱦᱚᱭ ᱵᱩᱡᱽ ᱪᱚ ᱢᱮᱭᱟ ᱡᱮ ᱢᱤᱱᱟᱹᱧᱟ ᱱᱚᱰᱮ ᱟᱞᱚᱢ ᱱᱚᱛᱮ ᱫᱚ ᱟᱞᱚᱢ ᱦᱤᱡᱩᱜᱼᱟ᱾ ᱟᱫᱚ ᱢᱟᱱᱮ ᱩᱱᱟᱹᱜ ᱛᱟᱲᱟᱛᱟᱲᱤ ᱫᱚ ᱢᱟᱱᱮ ᱜᱮᱜᱮᱨ ᱫᱚ ᱵᱟᱠᱚ ᱜᱮ
ᱚᱱᱟᱜᱮ ᱛᱟᱦᱞᱮ ᱱᱩᱠᱩ ᱫᱚ ᱯᱟᱹᱦᱤᱞ ᱫᱚ ᱵᱟᱝᱠᱚ ᱛᱟᱦᱮᱸ ᱠᱟᱱᱟ ᱥᱮ ᱱᱩᱠᱩ ᱫᱚ ᱟᱵᱩ ᱦᱟᱝᱠᱩᱼᱼ ᱦᱟᱱᱟ ᱟᱠᱟ ᱢᱩᱨᱩᱵᱷᱩᱢᱤ ᱠᱚᱨᱮ ᱟᱠᱟ ᱠᱚᱨᱮ ᱠᱚ ᱫᱤᱥᱚᱢ ᱠᱚᱨᱮ ᱠᱚ ᱛᱟᱦᱮᱸ ᱠᱟᱱᱟ᱾
ᱟᱫᱚ ᱱᱮᱛ ᱢᱟᱱᱮ ᱟᱫᱚ ᱟᱵᱚ ᱥᱮᱫ ᱫᱚ ᱪᱮᱠᱟᱛᱮᱠᱚ ᱦᱮᱡ ᱮᱱᱟ ᱚᱱᱟ ᱢᱤᱫᱴᱟᱝ ᱜᱚᱢᱠᱮ ᱟᱞᱮᱨᱮᱞᱮ ᱞᱟᱹᱭᱮᱜ ᱛᱟᱦᱮᱱᱟ᱾ ᱠᱟᱭ ᱞᱟᱹᱭ ᱟᱞᱮ ᱠᱟᱱᱟ ᱢᱮᱱᱫᱟᱭ ᱱᱚᱜᱱᱟᱼᱼ ᱡᱮᱢᱚᱱ ᱡᱟᱦᱟᱸ ᱵᱚᱪᱷᱚᱨ ᱫᱚ ᱢᱚᱱᱮ ᱠᱚᱨᱚ ᱫᱚᱢᱮ ᱫᱟᱜ ᱠᱮᱫᱟ ᱛᱟᱦᱚᱞᱮ ᱚᱱᱟᱼᱼ ᱫᱚᱢᱮ ᱫᱟᱜ ᱠᱷᱟ ᱫᱚ ᱛᱟᱦᱚᱞᱮ ᱠᱷᱮᱛ ᱵᱟᱹᱫᱽ ᱚᱲᱟᱜ ᱜᱷᱩᱴᱩ ᱚᱱᱟ ᱠᱚᱨᱮᱼᱼ ᱟᱡ ᱫᱟ ᱟᱨ ᱛᱟᱦᱚᱞᱮ ᱦᱟᱱᱛᱮ ᱱᱟᱛᱮ ᱠᱷᱚᱡ ᱢᱟᱱᱮ ᱥᱟᱵ ᱠᱟᱢᱼᱼ ᱜᱚᱴᱟ ᱜᱮ ᱫᱟᱜ ᱠᱚᱨᱮᱱᱟᱜ ᱤᱭᱟᱹᱩ ᱫᱚ ᱜᱚᱴᱟᱡ ᱢᱮᱱᱟᱜ ᱟᱥᱮ ᱛᱟᱦᱞᱮ ᱦᱟᱱᱛᱮ ᱠᱷᱚᱡ ᱱᱟᱛᱮ ᱠᱷᱚᱡ ᱟᱹᱛᱩ ᱟᱹᱛᱩ-ᱼ ᱛᱮᱠᱚ ᱦᱮᱡ ᱠᱚᱜᱼᱟ᱾
ᱦᱩᱸ ᱦᱩᱸ
ᱚᱱᱮ ᱚᱱᱠᱟ ᱛᱮᱜᱮ ᱛᱟᱨᱯᱚᱨ ᱟᱵᱚ ᱚᱱᱟ ᱡᱚᱠᱷᱚᱱ ᱚᱲᱟᱜ ᱠᱚᱵᱚᱱ ᱵᱮᱱᱟᱣ ᱚᱪᱚ ᱵᱟᱞᱤ ᱠᱚ ᱜᱤᱛᱤᱞᱼᱼ ᱠᱩ ᱡᱟᱦᱟᱸ ᱦᱤᱡᱩᱜ ᱠᱟᱱᱟ ᱚᱱᱮ ᱚᱱᱠᱟ ᱠᱟᱛᱮᱜ ᱜᱮ ᱱᱩᱠᱩ ᱠᱚᱫᱚ ᱱᱚ ᱟᱵᱚ ᱫᱤᱥᱚᱢ ᱥᱮᱫ ᱛᱮᱠᱚ ᱯᱟᱪᱟᱨ ᱠᱟᱱᱟ᱾
ᱦᱮᱸ ᱦᱮᱸ
ᱚᱠᱚᱨ ᱟᱵᱚ ᱱᱚᱛᱮ ᱫᱚ ᱚᱠᱚᱨ ᱚᱱᱠᱟ ᱫᱚ ᱛᱟᱦᱮᱸ ᱜᱮᱛᱚ ᱵᱟᱠᱚ ᱛᱟᱦᱮᱸ ᱠᱟᱱᱟ᱾
ᱦᱮ ᱟᱵᱚ ᱫᱚᱵᱚᱱ ᱩᱨᱩᱢ ᱠᱚᱣᱟ ᱮ ᱤᱭᱟᱹ ᱠᱚ ᱦᱮᱸᱫᱮ ᱠᱚ ᱯᱩᱲ ᱠᱚ ᱜᱟᱸᱰᱮᱼᱼ ᱠᱩ ᱩᱱᱠᱩ ᱜᱮᱵᱚᱱ ᱧᱮᱞ ᱠᱟᱫ ᱠᱚᱣᱟ ᱦᱩᱸ᱾ ᱟᱨ ᱩᱱᱠᱩ ᱠᱮᱱᱮᱞ ᱫᱟᱜ ᱛᱮᱠᱚ ᱦᱤᱡᱩᱜ ᱜᱮᱭᱟ ᱩᱱᱠᱩ ᱠᱮᱱᱮᱞ ᱫᱟᱜ ᱛᱮ ᱦᱮᱸ ᱚᱱᱠᱟ ᱠᱟᱛᱮ ᱠᱚ ᱦᱮᱡ ᱵᱟᱠᱷᱟᱡ ᱫᱚ ᱟᱵᱚ ᱠᱚᱨᱮ ᱱᱩᱠᱩ ᱫᱚ ᱵᱟᱝ ᱠᱟᱱᱟ ᱠᱚ ᱵᱟᱠᱷᱟᱡ ᱫᱚ ᱵᱟᱠᱷᱟᱡ ᱠᱩ ᱞᱟᱣᱰᱟ ᱩᱠᱩᱨ ᱠᱩ ᱞᱟᱣᱰᱚᱜᱟ ᱠᱩ ᱦᱮᱸ ᱟᱨ ᱩᱝᱠᱩ ᱪᱤᱜ ᱚᱝᱠᱟᱱ ᱠᱚᱫᱚ ᱵᱟᱹᱱᱩᱜ ᱠᱚᱣᱟ ᱛᱚ ᱞᱟᱣᱰᱚᱜᱟ ᱠᱚ ᱵᱟᱹᱱᱩᱜ ᱠᱚᱣᱟ ᱦᱟᱸ ᱩᱱᱠᱩ ᱛᱚ ᱢᱤᱫᱴᱟᱝ ᱵᱷᱟ ᱩᱱᱠᱩ ᱛᱚ ᱟᱹᱰᱤ ᱡᱟᱞᱟ ᱜᱮᱭᱟ᱾
ᱦᱩᱸ ᱩᱱᱠᱩ ᱠᱚᱫᱚ ᱢᱟᱱᱮ ᱢᱟᱱᱮ ᱮᱴᱟᱜ ᱫᱤᱥᱚᱢ ᱥᱮᱡ ᱩᱱᱠᱩ ᱠᱚ ᱵᱤᱧ ᱫᱚ ᱫᱚᱢᱮ ᱠᱚᱦᱚᱸ ᱠᱚ ᱧᱟᱢᱚᱜ-ᱟ᱾ ᱟᱵᱚ ᱫᱤᱥᱚᱢ ᱥᱮᱜ ᱨᱮᱫᱚ ᱦᱟᱸᱜ ᱱᱩᱠᱩ ᱡᱮᱢᱚᱱ ᱱᱩᱠᱩ ᱱᱩᱠᱩ ᱥᱤᱭᱟᱹᱲ ᱪᱟᱸᱫᱟ ᱜᱮ ᱮᱠᱷᱚᱱ ᱠᱚ ᱧᱟᱢᱚᱜ ᱠᱟᱱᱟ᱾ ᱵᱟᱝᱠᱷᱟᱱ ᱱᱩ ᱠᱩ ᱦᱚᱛᱚ ᱟᱵᱚ ᱥᱮᱡ ᱫᱚ ᱵᱟᱠᱚ ᱛᱟᱦᱮᱸ ᱠᱟᱱᱟ᱾ ᱚᱱᱟ ᱚᱱᱟ ᱮᱥ ᱯᱷᱨᱤᱠᱟ ᱤᱭᱟᱹ ᱤᱭᱟᱹ ᱠᱚᱜᱮ ᱚᱱᱟ ᱠᱚ ᱫᱮᱥ᱾ ᱨᱮ ᱠᱚ ᱛᱟᱦᱮᱱ ᱠᱟᱱᱟ ᱟᱫᱚ ᱚᱱᱠᱟ ᱦᱟᱱᱛᱮ ᱱᱟᱛᱮ ᱠᱷᱚᱱ ᱦᱮᱸ ᱤᱭᱟᱹ ᱠᱟᱛᱮ ᱠᱚ ᱦᱮᱡ ᱮᱱᱟ᱾ ᱟᱫᱚ ᱩᱱᱠᱩ ᱫᱚ ᱦᱟᱸᱜ ᱮᱴᱟᱜ ᱠᱚ ᱵᱤᱧ ᱞᱮᱠᱟ ᱛᱮ ᱦᱟᱸᱜ ᱟᱨ ᱩᱱᱠᱩ ᱫᱚ ᱵᱟᱠᱚ ᱤᱭᱟᱹᱭᱟ᱾ ᱵᱮᱞᱮᱭᱟ ᱩᱱᱠᱩ ᱰᱟᱭᱨᱮᱴ ᱢᱤᱫ ᱫᱷᱟᱣ ᱨᱮᱜᱮ ᱮᱠᱫᱚᱢ ᱢᱚᱴᱟ ᱢᱩᱴᱤ ᱪᱚᱞᱞᱤᱥ ᱯᱚᱧᱪᱟᱥ ᱥᱟᱴ ᱴᱤ ᱠᱟᱛᱮ ᱠᱚ ᱦᱚ ᱯᱚᱱ ᱠᱚᱣᱟ ᱟᱨ ᱛᱷᱟᱞᱮ ᱥᱟᱵ ᱠᱟᱢ ᱯᱚᱧᱪᱟᱥᱴᱤ ᱡᱩᱫᱤ ᱦᱚᱯᱚᱱ ᱠᱮᱫᱮᱭᱟ᱾
ᱦᱩᱸ᱾
ᱫᱚᱥᱴᱤ ᱜᱮ ᱡᱩᱫᱤ ᱜᱚᱡ ᱱᱟ, ᱫᱚᱥᱴᱤ ᱠᱚ ᱡᱩᱫᱤ ᱠᱚ ᱜᱚᱡ ᱱᱟᱠᱚ᱾ ᱛᱟᱦᱞᱮ ᱥᱟᱵ ᱠᱟᱢ ᱪᱚᱞᱞᱤᱥᱴᱤ ᱠᱚ ᱵᱟᱧᱪᱟᱣ ᱱᱟ᱾ᱛᱟᱦᱞᱮ ᱛᱤᱱᱟᱹᱜ ᱛᱟᱲᱟ ᱛᱟᱹᱲᱤ ᱠᱚ ᱢᱟᱱᱮ ᱠᱚ ᱵᱟᱹᱲᱛᱤ ᱪᱟᱞᱟᱜ ᱠᱟᱱᱟ ᱠᱚ ᱱᱩᱠᱩ ᱵᱤᱧ ᱮᱴᱟᱜ ᱠᱚ ᱵᱤᱧ ᱠᱷᱚᱡ᱾ ᱮᱴᱟᱜ ᱵᱤᱧ ᱫᱚ ᱪᱮᱫ ᱫᱚᱥᱴᱤ, ᱠᱩᱲᱤᱴᱤ ᱠᱟᱛᱮᱜ ᱠᱚ ᱦᱚᱯᱚᱱ ᱠᱚᱣᱟ᱾ ᱟᱨ ᱱᱩᱠᱩ ᱫᱚ ᱥᱟᱵ ᱠᱟᱢ ᱢᱤᱫ ᱫᱷᱟᱣ ᱨᱮᱜᱮ ᱪᱚᱞᱞᱤᱥ, ᱯᱚᱧᱪᱟᱥ, ᱥᱟᱴ ᱴᱤ ᱜᱟᱱ ᱛᱟᱦᱞᱮ ᱟᱫᱚ ᱵᱟᱹᱭ ᱵᱟᱹᱭ ᱛᱮ ᱢᱟᱱᱮ ᱱᱩᱠᱩ ᱢᱟᱱᱮ ᱥᱟᱸᱜᱮ ᱡᱟᱦᱟ ᱠᱚ ᱥᱟᱸᱜᱮᱜ ᱠᱟᱱᱟ ᱚᱱᱮ ᱚᱱᱟ ᱥᱟᱸᱜᱮ ᱟᱹᱰᱤ ᱵᱟᱹᱲᱛᱤ ᱠᱚ ᱥᱟᱸᱜᱮ ᱜᱚᱫᱚᱜ ᱠᱟᱱᱟ ᱟᱹᱰᱤ ᱛᱟᱲᱟ ᱛᱟᱹᱲᱤ᱾
ᱚᱱᱟ ᱜᱮ ᱟᱫᱚ ᱱᱩᱝᱠᱩ ᱟᱫᱚ ᱪᱤᱠᱟᱹᱛᱮ ᱟᱫᱚᱢ ᱠᱚᱢ ᱠᱚᱣᱟ ᱟᱫᱚ ᱱᱚᱣᱟ ᱜᱮ ᱟᱫᱚ ᱱᱚᱣᱟ ᱜᱮ ᱢᱤᱫᱴᱟᱝ ᱟᱹᱰᱤ ᱢᱟᱨᱟᱝ ᱟᱵᱚ ᱛᱟᱞᱟᱨᱮ ᱤᱭᱟᱹ ᱛᱤᱜᱩᱸᱭᱱᱟ ᱵᱟᱫᱷᱟ ᱞᱮᱠᱟ ᱠᱩ ᱵᱟᱢ ᱠᱚᱢ ᱞᱮᱠᱚ ᱠᱷᱟᱡ ᱫᱚ᱾
ᱟᱫᱚ ᱱᱩᱠᱩ ᱠᱚᱦᱚᱸ ᱱᱩᱠᱩ ᱠᱚᱫᱚ ᱮᱠᱷᱚᱱ ᱚᱱᱮ ᱚᱱᱟ ᱤᱭᱟᱹ ᱠᱚᱨᱮ ᱜᱮ᱾ ᱛᱚ ᱫᱚᱢᱮ ᱠᱚ ᱧᱟᱢᱚᱜ ᱠᱟᱱᱟ ᱚᱱᱟ ᱜᱷᱩᱴᱩ ᱠᱚᱨᱮ ᱚᱱᱟ᱾ ᱠᱷᱮᱛ ᱠᱚᱨᱮ, ᱦᱮᱸ ᱚᱱᱮ ᱚᱱᱟ ᱜᱮ ᱢᱟᱱᱮ ᱦᱳᱲᱳ ᱡᱚᱠᱷᱚᱱ ᱠᱚ ᱤᱨᱟ ᱦᱳᱲᱳ ᱤᱨ ᱠᱚᱨᱮ ᱦᱚᱸᱛᱚ ᱚᱱᱮ ᱚᱱᱟ ᱤᱨ ᱥᱚᱢᱚᱭ ᱦᱟᱸᱜ ᱧᱮᱞ ᱢᱮ ᱢᱮᱱᱟ ᱡᱩᱫᱤ ᱢᱮᱱᱟᱭᱟ ᱦᱟᱸᱜ ᱟᱫᱚ ᱵᱟᱢ ᱵᱩᱡᱽ ᱫᱟᱲᱮᱜ ᱠᱷᱟᱡ ᱟᱫᱚ ᱢᱟ ᱟᱫᱚ ᱪᱮᱫᱟᱜ ᱵᱟᱭ ᱡᱚᱴᱮᱫ ᱟᱢᱟ᱾
ᱡᱚᱴᱮᱫ ᱟᱢᱟ ᱟᱫᱚ ᱟᱹᱰᱤ ᱪᱮᱨᱦᱟ ᱢᱟ ᱦᱩᱲᱩ ᱟᱢ ᱢᱟ ᱟᱴᱤᱴ ᱪᱟᱞᱟᱣ ᱠᱟᱱᱟ ᱾ ᱟᱫᱚ ᱚᱸᱰᱮ ᱦᱩᱲᱩ ᱟᱴᱤ ᱨᱮ ᱡᱩᱫᱤ ᱢᱮᱱᱟᱭᱟ, ᱟᱹᱰᱤ ᱪᱮᱨᱦᱟᱢ ᱥᱟᱵ ᱨᱟᱠ ᱠᱟᱵᱮᱭᱟ ᱟᱫᱚ ᱾ ᱚᱱᱟ ᱠᱚᱜᱮ ᱫᱚᱢᱮ ᱡᱟᱞᱟᱣ ᱠᱟᱱᱟ, ᱟᱫᱚᱢ ᱪᱤᱠᱟᱹᱭᱟ᱾ᱡᱟᱣ ᱨᱮᱦᱚᱸ
ᱫᱚᱢᱮ ᱡᱟᱹᱥᱛᱤ ᱦᱚᱸᱠᱚ ᱡᱟᱹᱥᱛᱤ ᱠᱟᱱᱟ᱾ ᱟᱫᱚ ᱪᱮᱫ ᱮᱢ ᱪᱮᱠᱟ ᱫᱮᱲᱜ-ᱟ ᱾ ᱟᱫᱚ ᱨᱟᱱ ᱢᱩᱨᱜᱟᱹᱱ ᱢᱮᱱᱟᱜ ᱛᱮ ᱱᱟᱥᱮᱱᱟᱜ ᱴᱷᱤᱠ ᱴᱟᱭᱤᱢ ᱨᱮ ᱪᱟᱞᱟᱣ ᱞᱮᱱ ᱠᱷᱟᱡ ᱫᱚ ᱵᱟᱧᱪᱟᱣ ᱫᱚ ᱜᱟᱱᱚᱜ ᱜᱮᱭᱟ, ᱟᱫᱚ ᱚᱱᱮ ᱫᱚᱢᱮᱢ ᱠᱚᱥᱴᱚᱜ-ᱟ᱾
ᱴᱚᱱᱮᱜ-ᱟ᱾
ᱦᱮᱸ ᱚᱱᱮ ᱡᱮᱞ ᱥᱮᱭᱟᱜ ᱛᱟᱢᱟ ᱜᱮᱫ ᱦᱩᱭᱩᱜ-ᱟ᱾ ᱚᱱᱮ ᱚᱱᱟ ᱠᱚ ᱟᱨᱠᱤ ᱫᱚᱢᱮ ᱨᱚᱠᱚᱢ
ᱦᱩᱸ᱾
ᱮᱭ ᱟᱨᱠᱤ ᱵᱤᱯᱚᱫᱽ᱾
ᱦᱚᱸ ᱟᱫᱚ ᱩᱱᱠᱩ ᱫᱚ ᱢᱟᱨᱟᱜ ᱠᱚᱦᱚᱸ ᱠᱚ ᱡᱚᱢ ᱠᱚ ᱪᱚᱝ ᱵᱟᱝ ᱪᱚᱝ?
ᱦᱮᱸ ᱢᱟᱨᱟᱜ ᱠᱚ ᱡᱮᱢᱚᱱ ᱟᱢᱮᱢ ᱞᱟᱹᱭ ᱠᱮᱫᱟ ᱢᱟᱱᱮ ᱟᱯᱮ ᱠᱷᱟᱹᱞᱤ ᱢᱟᱱᱮ ᱵᱤᱧ ᱫᱚ ᱦᱟᱸᱜ ᱢᱮᱱᱟᱜ ᱠᱚᱣᱟ ᱾ ᱢᱟᱱᱮ ᱟᱞᱮ ᱥᱮᱫ ᱱᱚᱛᱮ ᱞᱮᱠᱟ ᱫᱚ ᱡᱟᱹᱱᱤᱡ ᱵᱟᱹᱱᱩᱜ ᱠᱚᱣᱟ ᱾ ᱟᱞᱮ ᱥᱮᱫ ᱫᱚ ᱦᱟᱸᱜ ᱢᱟᱱᱮ ᱩᱱᱠᱩ ᱢᱟᱨᱟᱜ ᱪᱮᱸᱬᱮ ᱫᱚ ᱢᱟᱱᱮ ᱮᱠᱟᱞ ᱜᱮ ᱵᱟᱹᱱᱩᱜ ᱠᱚᱣᱟ ᱾
ᱵᱟᱹᱱᱩᱜ ᱠᱚᱣᱟ ᱵᱟᱝ᱾
ᱮᱠᱟᱞ ᱜᱮ ᱵᱟᱝ ᱾ ᱱᱩᱠᱩ ᱯᱟᱨᱼ ᱯᱚᱛᱟᱢ, ᱠᱤᱥᱱᱤ, ᱢᱤᱨᱩ, ᱠᱟᱹᱦᱩ᱾
ᱦᱩᱸ᱾
ᱠᱚᱜᱮ ᱦᱮᱸ, ᱵᱟᱝᱠᱷᱟᱱ ᱫᱚ ᱟᱞᱮ ᱥᱮᱫ ᱫᱚ ᱢᱟᱨᱟᱜ ᱫᱚ ᱢᱟᱱᱮ ᱮᱠᱟᱞ ᱠᱷᱟᱱ ᱮᱠᱟᱞ ᱵᱟᱹᱱᱩᱜ ᱠᱚᱣᱟ ᱾ ᱵᱤᱨ ᱢᱮᱱᱟᱜ ᱨᱮᱦᱚᱸ ᱚᱸᱰᱮ ᱫᱚ ᱢᱟᱨᱟᱜ ᱢᱟᱨᱟᱜ ᱫᱚ ᱮᱠᱟᱞ ᱵᱟᱹᱱᱩᱜ ᱠᱚᱣᱟ ᱾ ᱱᱚᱣᱟ ᱡᱟᱦᱟᱸᱛᱤᱱᱟᱹᱜ ᱱᱩᱠᱩ ᱢᱟᱱᱮ ᱤᱭᱟᱹ ᱯᱨᱟᱱᱤ ᱠᱚ ᱯᱟᱲᱟᱜ ᱠᱟᱱᱟ ᱢᱟᱨᱟᱜ, ᱦᱩᱨᱤᱱ, ᱱᱩᱠᱩ ᱫᱚ ᱮᱠᱟᱞ ᱜᱮ ᱵᱟᱹᱱᱩᱜ ᱠᱚᱣᱟ ᱾ ᱱᱩ ᱠᱩ ᱵᱤᱨ ᱥᱩᱠᱨᱤ, ᱠᱩᱞᱟᱹᱭ, ᱨᱩᱸᱰᱟᱹ, ᱢᱤᱫ ᱵᱟᱨᱭᱟ ᱡᱩᱫᱤ ᱦᱟᱰᱜᱟᱨ ᱠᱚ ᱢᱮᱱᱟᱜ ᱠᱚ ᱠᱷᱟᱡ ᱳᱝᱠᱳ ᱠᱚᱜᱮ ᱾ ᱵᱟᱠᱷᱟᱡ ᱫᱚ ᱵᱟᱹᱱᱩᱜ ᱠᱚᱣᱟ ᱾
ᱦᱚᱸ ᱩᱝᱠᱩ ᱫᱚ ᱞᱟᱜᱟᱜ ᱜᱮᱭᱟ, ᱩᱝᱠᱩ ᱫᱚ ᱢᱟᱱᱮ ᱟᱞᱮ ᱫᱚ ᱟᱫᱚ ᱩᱝᱠᱩ ᱚᱲᱟᱜ ᱨᱮ ᱵᱟᱨᱭᱟ ᱚᱝᱠᱟ ᱩᱥᱩᱞ ᱦᱩᱭ ᱞᱮᱱᱟ᱾ ᱵᱤᱨ ᱠᱷᱚᱡ ᱢᱟᱨᱟᱜ ᱵᱮᱞᱮ ᱟᱹᱜᱩ ᱦᱩᱭ ᱞᱮᱱᱟ, ᱛᱚ ᱥᱤᱢ ᱚᱵᱚᱨ ᱦᱩᱭ ᱞᱮᱱᱟ ᱾ ᱟᱫᱚ ᱩᱱᱤ ᱢᱟᱨᱟᱜ ᱛᱚ ᱟᱫᱚ ᱪᱤᱜᱠᱟ ᱚᱲᱟᱜ ᱠᱚᱨᱮᱜ ᱫᱚ ᱚᱠᱟᱨᱮ ᱦᱟᱱᱮ ᱚᱠᱟᱨᱮ ᱰᱩᱞᱩᱰᱩᱝᱮ ᱧᱟᱢ ᱠᱮᱫᱮ ᱰᱩᱞᱩᱰᱩᱝᱮ ᱥᱟᱵᱮᱭᱟ, ᱦᱮᱸ ᱟᱫᱚ ᱟᱹᱜᱩᱭᱮᱭᱟ᱾ ᱟᱨ ᱚᱲᱟᱜ ᱛᱮ ᱟᱹᱜᱩ ᱠᱟᱣᱟ ᱚᱱᱟ ᱵᱮᱡᱟᱨ ᱦᱚᱛᱮᱜ ᱛᱮ ᱟᱫᱚ
ᱚᱠᱚᱭ ᱟᱹᱜᱩ ᱠᱟᱫᱮ ᱜᱮᱭᱟᱭ?
ᱠᱟᱨᱮᱭᱟ ᱨᱮ ᱮᱢᱚᱱ ᱯᱩᱭᱥᱟᱢ ᱢᱟᱱᱟᱣ ᱠᱮᱫᱟᱢ ᱥᱟᱢᱟᱝ ᱠᱚᱨᱮ ᱫᱟᱲᱟ ᱵᱟᱲᱟᱭᱟ ᱥᱟᱵ ᱠᱟᱛᱮᱫ ᱾ ᱟᱫᱚ ᱚᱱᱟ ᱵᱮᱡᱟᱨ ᱠᱚᱛᱮ ᱵᱤᱨ ᱥᱮᱜ ᱦᱩᱸ, ‌ᱦᱩᱸ ᱦᱩᱸ᱾ ᱟᱨ ᱩᱝᱠᱩ ᱫᱚ ᱟᱹᱰᱤ ᱟᱹᱰᱤ ᱡᱟᱹᱨ ᱯᱳᱥ ᱠᱚ ᱵᱚᱸᱜᱟ ᱢᱮᱜᱮᱜ ᱟᱠᱚ ᱫᱚ ᱥᱤᱢ ᱞᱮᱠᱟ ᱜᱮ ᱾